ᱦᱮᱞᱳ
ᱦᱮᱸᱻ, ᱨᱚᱲ ᱟᱸᱡᱚᱢᱚᱜ ᱠᱟᱱᱟ ᱥᱮ ᱵᱟᱝ?
ᱦᱮᱸ, ᱨᱚᱲ ᱟᱸᱡᱚᱢ ᱦᱤᱡᱩᱜ ᱠᱟᱱᱟ ᱤᱧᱟᱹᱜ ᱨᱚᱲ ᱚᱱᱛᱮ ᱟᱸᱡᱚᱢᱚᱜ ᱠᱟᱱ ᱜᱮᱭᱟ?
ᱟᱸᱡᱚᱢᱚᱜ ᱠᱟᱱ ᱜᱮᱭᱟ, ᱚᱱᱠᱟ ᱵᱟᱭ ᱰᱤᱥᱴᱟᱵᱮᱫᱼᱟ ᱛᱚ?
ᱵᱟᱝ᱾
ᱛᱟᱦᱚᱞᱮ, ᱪᱮᱫ ᱮᱢ ᱪᱤᱠᱟᱹᱭᱮᱫᱼᱟ?
ᱪᱮᱫ ᱵᱟᱝ, ᱱᱚᱜᱼᱚᱭ ᱡᱚᱢ ᱵᱟᱲᱟ ᱠᱟᱛᱮᱜ ᱡᱤᱨᱟᱹᱣ ᱦᱩᱭ ᱟᱠᱟᱱᱟ᱾ ᱟᱯᱮ ᱫᱚ ᱡᱚᱢ ᱠᱮᱫᱟ ᱯᱮ?
ᱡᱚᱢ ᱫᱚ ᱟᱣᱨᱤᱭᱟ ᱮᱠᱷᱚᱱᱳ ᱤᱥᱤᱱ ᱦᱩᱭ ᱠᱟᱱᱟ ᱡᱚᱢ ᱦᱩᱭᱩᱜᱼᱟ ᱟᱨ ᱠᱟᱹᱴᱤᱡ ᱯᱚᱨᱮᱛᱮ᱾
ᱟ
ᱟᱪᱪᱷᱟ ᱪᱮᱫ ᱪᱮᱫ ᱪᱮᱫ ᱯᱮ ᱩᱛᱩ ᱞᱮᱜ-ᱟ ᱛᱟᱦᱚᱞᱮ?
ᱛᱤᱦᱤᱧ ᱫᱚ ᱡᱟᱹᱯᱩᱫ ᱡᱟᱹᱯᱩᱫ᱾ ᱛᱤᱦᱤᱧ ᱫᱚ ᱡᱤᱞ ᱥᱳᱲᱮᱭᱟ ᱞᱮᱫᱟᱞᱮ ᱮᱱᱟᱱ ᱠᱷᱚᱡ ᱜᱮ ᱫᱟᱜ ᱮᱫᱟ᱾ ᱟᱯᱮ ᱫᱚ ᱪᱮᱫ ᱯᱮ ᱩᱛᱩ ᱠᱟᱫᱟ ᱟᱨ?
ᱦᱮᱸ ᱟᱞᱮ ᱫᱚ ᱦᱟᱸᱜ ᱚᱱᱠᱟ ᱵᱷᱟᱜᱮ ᱫᱚ ᱦᱟᱸᱜ ᱵᱟᱞᱮ ᱩᱛᱩ ᱟᱠᱟᱜᱼᱟ, ᱫᱟᱹᱞ ᱟᱞᱚ ᱜᱮᱞᱮ ᱥᱤᱯᱤ ᱟᱠᱟᱜᱼᱟ᱾
ᱯᱩᱭᱥᱟ ᱠᱩᱲᱤ ᱠᱚ ᱵᱟᱝ ᱛᱮ ᱟᱫᱚ ᱚᱱᱠᱟ ᱟᱫᱚ ᱦᱟᱸᱜ ᱵᱟᱝ ᱡᱚᱢ ᱦᱩᱭ ᱠᱟᱱᱟ᱾
ᱦᱩᱸ
ᱟᱞᱮ ᱢᱚᱡᱽ ᱵᱟᱲᱟ ᱜᱮᱛᱚ ᱦᱟᱸᱜ?
ᱦᱮᱸ ᱱᱤᱛᱚᱜ ᱫᱚ ᱱᱟᱯᱟᱭ ᱜᱮ ᱡᱚᱛᱚ ᱦᱚᱲ ᱜᱮ ᱚᱲᱟᱜ ᱨᱮ ᱱᱟᱯᱟᱭ ᱜᱮ ᱢᱮᱱᱟᱜ ᱞᱤᱧᱟᱹ᱾ ᱟᱯᱮ ᱜᱮ?
ᱟᱞᱮ ᱦᱚᱸ ᱢᱚᱸᱡᱽ ᱵᱟᱲᱟ ᱜᱮ᱾ ᱟᱪᱷᱟ, ᱱᱚᱜᱼᱚᱭ ᱛᱚ ᱟᱯᱮ ᱥᱮᱫ ᱫᱟᱜ ᱮᱫᱟᱭ ᱥᱮ ᱵᱟᱝ ᱛᱟᱦᱚᱞᱮ?
ᱦᱮᱸ, ᱫᱟᱜ ᱮᱫᱟᱭ ᱛᱮᱦᱮᱧ ᱫᱚ ᱥᱟᱨᱟ ᱫᱤᱱ ᱜᱮᱭ ᱫᱟᱜ ᱟᱠᱟᱫ ᱱᱟᱥᱮ ᱫᱚ᱾
ᱟᱨ ᱨᱚᱦᱚᱭ, ᱦᱮᱸ ᱱᱚᱛᱮ ᱦᱚᱸ ᱫᱟᱜ ᱵᱟᱲᱟᱭᱮᱫ-ᱟ ᱨᱚᱦᱚᱭ ᱠᱚ, ᱠᱟᱹᱢᱤ ᱠᱚᱫᱚ ᱛᱤᱱ ᱡᱷᱟᱹᱞ ᱠᱮᱜᱼᱟ ᱯᱮ?
ᱨᱚᱦᱚᱭ ᱠᱚᱫᱚ ᱮᱦᱚᱵ ᱟᱠᱟᱱᱟᱞᱮ, ᱦᱚᱞᱟ ᱢᱟᱫᱷᱮᱨ ᱠᱷᱚᱡ ᱜᱮ᱾ ᱨᱚᱦᱚᱭ ᱫᱚ ᱞᱮ ᱮᱦᱚᱯ ᱠᱟᱱᱟ ᱦᱩᱲᱩ ᱠᱚ᱾ ᱯᱮ ᱨᱚᱦᱚᱭ ᱜᱮᱭᱟ ᱥᱮ ᱟᱣᱨᱤ ᱯᱮ ᱮᱦᱚᱵᱚᱜ-ᱟ?
ᱟᱞᱮᱥᱮᱫ ᱱᱚᱛᱮ ᱫᱚ ᱦᱟᱸᱜ ᱫᱟᱜ ᱫᱚ ᱦᱟᱸᱜ ᱚᱸᱠᱟ ᱫᱚ ᱵᱟᱭ ᱫᱟᱜ ᱠᱟᱜ-ᱟ, ᱟᱫᱚ ᱟᱞᱮ ᱱᱚᱛᱮ ᱫᱚ ᱦᱟᱸᱜ ᱥᱤᱞᱩ ᱠᱚ ᱢᱮᱱᱟᱜ ᱛᱟᱞᱮᱭᱟ ᱫᱟᱛᱮ ᱠᱮᱞᱟᱱ ᱠᱚ᱾
ᱩᱸ
ᱟᱨ ᱚᱱᱟ ᱫᱟᱜ ᱠᱚᱛᱮ ᱜᱮ ᱟᱞᱮ ᱫᱚ ᱯᱳᱭᱞᱳ ᱟᱥᱟᱲ ᱠᱷᱚᱡ ᱜᱮᱞᱮ ᱨᱚᱦᱚᱭ ᱟᱠᱟᱜᱼᱟ᱾ ᱥᱟᱹᱨᱫᱤ ᱢᱟᱱᱮ ᱪᱟᱵᱟ ᱞᱮᱠᱟ?
ᱟᱪᱷᱟ, ᱟᱞᱮ ᱫᱚ ᱱᱚᱜᱼᱚᱭ ᱞᱮ ᱮᱦᱚᱵ ᱟᱠᱟᱱᱟ ᱛᱚᱵᱮ ᱟᱯᱮ ᱫᱚ ᱥᱮᱨᱢᱟ ᱨᱮ ᱛᱤᱱ ᱵᱟᱨ ᱯᱮ ᱪᱟᱥ ᱜᱮᱭᱟ ᱦᱩᱲᱩ ᱫᱚ?
ᱮᱸ ᱥᱮᱨᱢᱟ ᱨᱮ ᱟᱞᱮ ᱫᱚ ᱵᱟᱨ ᱫᱷᱟ ᱞᱮ ᱪᱟᱥᱟ᱾
ᱩᱸ᱾
ᱱᱚᱜᱼᱚᱭ ᱦᱟᱸᱜ ᱥᱮᱨᱢᱟ ᱡᱟᱹᱲᱤ ᱦᱟᱸᱜ ᱱᱚᱜᱼᱚᱭ ᱡᱟᱹᱯᱩᱫ ᱫᱤᱱ ᱦᱟᱸᱜ ᱞᱮ ᱪᱟᱥᱮᱜ-ᱟ᱾
ᱟᱸᱪᱪᱷᱟ᱾
ᱟᱨ ᱢᱤᱫ ᱫᱷᱟᱣ ᱞᱮ ᱪᱟᱥᱟ, ᱚᱱᱟ ᱫᱚ ᱥᱤᱞᱩ ᱠᱚ᱾ ᱦᱮᱱᱟᱜ ᱛᱟᱞᱮ ᱛᱚ ᱟᱞᱮᱥᱮᱫ ᱫᱚ ᱦᱟᱸᱜ ᱚᱱᱟ ᱚᱱᱟ ᱠᱚᱛᱮ ᱜᱮ ᱟᱞᱮ ᱫᱟᱜ ᱵᱟᱨᱫᱷᱟᱣ ᱞᱮ ᱪᱟᱥᱟ᱾
ᱛᱟᱨᱯᱚᱨᱮ ᱪᱟᱥ ᱫᱚ ᱦᱟᱸᱜ ᱮᱴᱟᱜ ᱥᱚᱵᱡᱤ ᱠᱚ ᱦᱚᱸ ᱪᱟᱥ ᱵᱟᱲᱟ ᱦᱩᱭᱩᱜ ᱜᱮᱭᱟ ᱦᱟᱸᱜ᱾ ᱱᱤᱡᱮ ᱡᱚᱢ ᱞᱮᱠᱟ ᱟᱨ ᱡᱟᱦᱟᱸᱭ ᱢᱟᱨᱟᱝ ᱢᱟᱨᱟᱝ ᱪᱟᱹᱥᱤ ᱩᱱᱠᱩ ᱫᱚ ᱦᱟᱸᱜ ᱩᱸ ᱡᱟᱜᱟ ᱠᱚ ᱵᱟᱹᱫ ᱠᱚ ᱢᱟᱨᱟᱝ ᱡᱟᱹᱥᱛᱤ ᱢᱮᱱᱟᱜ ᱛᱟᱠᱚᱣᱟ ᱛᱚ᱾
ᱦᱩᱸ᱾
ᱩᱱᱠᱩ ᱫᱚ ᱵᱟᱡᱟᱨ ᱟᱹᱠᱷᱨᱤᱧ ᱞᱟᱹᱜᱤᱫ ᱦᱚᱸᱠᱚ ᱪᱟᱥᱟ ᱥᱚᱵᱡᱤ ᱟᱱᱟᱡᱽ ᱠᱚ᱾
ᱟᱯᱮ ᱥᱮᱫ ᱫᱚ ᱦᱩᱲᱩ ᱠᱚᱫᱚ ᱛᱤᱱ ᱫᱷᱟᱣ ᱠᱚ ᱪᱟᱥᱟ ᱦᱟᱸᱜ?
ᱟᱞᱮᱥᱮᱫ ᱫᱚ ᱦᱟᱸᱜ ᱦᱩᱲᱩ ᱫᱚ ᱥᱮᱨᱢᱟ ᱨᱮ ᱢᱤᱫ ᱫᱷᱟᱣ ᱠᱚ ᱪᱟᱥᱟ᱾ ᱱᱚᱜᱼᱚᱭ ᱚᱨᱥᱟ ᱨᱮᱜᱮ ᱡᱟᱦᱟᱸ ᱥᱮᱨᱢᱟ ᱫᱟᱜ ᱵᱷᱚᱨᱥᱟ ᱜᱮ ᱟᱞᱮᱥᱮᱫ ᱫᱚ ᱪᱟᱥ ᱟᱨ ᱵᱟᱝᱠᱷᱟᱡ ᱫᱚ ᱵᱟᱝ, ᱵᱟᱭ ᱦᱩᱭᱩᱜᱼᱟ ᱪᱟᱥ ᱫᱚ, ᱟᱨᱠᱤ ᱦᱩᱲᱩ ᱪᱟᱥ? ᱦᱩᱭ ᱫᱚ ᱦᱩᱭᱩᱜ ᱜᱮᱭᱟ ᱡᱟᱦᱟᱸᱭ ᱡᱩᱫᱤ ᱜᱟᱰᱟ ᱫᱷᱟᱨᱮ ᱠᱚᱨᱮ ᱠᱷᱮᱛ ᱠᱚ ᱢᱮᱱᱟᱜ ᱛᱟᱭᱟ ᱛᱚᱵᱮ ᱩᱱᱤ ᱫᱚ ᱜᱟᱰᱟ ᱠᱷᱚᱱᱟᱜ ᱢᱮᱥᱤᱱ ᱛᱮ ᱫᱟᱜ ᱨᱟᱠᱟᱵ ᱠᱟᱛᱮᱫ ᱮ ᱪᱟᱥᱟ ᱟᱨ ᱵᱟᱹᱫᱽ ᱠᱚᱨᱮᱱᱟᱜ ᱫᱟᱜ ᱡᱩᱫᱤ ᱵᱟᱭ ᱫᱟᱜᱽ ᱠᱷᱟᱡ ᱫᱚᱭ ᱤᱱᱠᱟ ᱜᱮ ᱪᱤᱦᱤᱞ ᱜᱮ ᱛᱟᱦᱮᱱᱟ᱾
ᱛᱟᱦᱞᱮ ᱥᱮ ᱟᱯᱮ ᱥᱮᱫ ᱫᱚ ᱟᱹᱰᱤ ᱮᱸᱴᱠᱮᱴᱚᱬᱮ ᱛᱚ ᱦᱟᱸᱜ ᱱᱚᱜᱼᱚᱭ ᱡᱮᱢ ᱞᱟᱹᱭ ᱠᱮᱫ ᱞᱮᱠᱟ ᱢᱤᱫ ᱫᱷᱟᱣ ᱜᱮᱯᱮ ᱪᱟᱥᱮᱫᱼᱟ ᱦᱟᱸᱜ᱾
ᱦᱮᱸ ᱟᱨ ᱢᱤᱫ ᱫᱷᱟᱣ ᱜᱮᱞᱮ ᱪᱟᱥᱟ ᱮᱴᱠᱮᱴᱚᱬᱮ ᱫᱚ ᱦᱩᱭᱩᱜ ᱜᱮᱭᱟ᱾ ᱴᱷᱤᱠ ᱴᱟᱭᱤᱢ ᱨᱮ ᱫᱟᱜ ᱠᱚ ᱵᱟᱭ ᱫᱟᱜ ᱞᱮᱠᱷᱟᱡ ᱫᱚ ᱟᱹᱰᱤ ᱢᱟᱨᱟᱝ ᱮᱴᱠᱮᱴᱬᱮ ᱨᱮᱜᱮ ᱞᱮ ᱯᱟᱲᱟᱣ ᱜᱚᱫᱚᱜ ᱜᱮ ᱦᱟᱸᱜ᱾
ᱟᱨ ᱡᱮᱢᱚᱱ ᱦᱚᱸᱭ ᱚᱠᱟ ᱥᱚᱢᱚᱭ ᱪᱚ ᱦᱳᱭᱛᱳ ᱵᱟᱭ ᱫᱟᱜ ᱞᱮᱫ ᱛᱟᱞᱮᱭᱟ ᱚᱱᱱᱟ ᱥᱚᱢᱚᱭ ᱫᱚ ᱟᱯᱮ ᱫᱚ ᱦᱟᱸᱜ ᱪᱟᱥ ᱠᱟᱹᱢᱤ ᱫᱚ ᱵᱟ ᱦᱩᱭᱩᱜ ᱛᱟᱯᱮᱭᱟ ᱦᱟᱸᱜ᱾
ᱚᱱᱟ ᱥᱚᱢᱚᱭ ᱫᱚ ᱚᱱᱮᱧ ᱢᱮᱱ ᱠᱮᱫ ᱞᱮᱠᱟ, ᱱᱟᱹᱭ ᱫᱷᱟᱨᱮ ᱠᱚᱨᱮ ᱚᱠᱚᱭ ᱠᱚᱣᱟᱜ ᱠᱷᱮᱛ ᱢᱮᱱᱟᱜᱼᱟ, ᱩᱱᱠᱩ ᱠᱚ ᱪᱟᱥᱟ ᱟᱨ ᱵᱟᱫᱽ ᱵᱟᱹᱠᱤ ᱫᱚ ᱤᱱᱠᱟ ᱜᱮ ᱛᱟᱦᱮᱱᱟ ᱵᱟᱠᱚ ᱪᱟᱥᱟ᱾ ᱚᱱᱠᱟ ᱥᱮᱞᱚᱯ ᱠᱚ ᱦᱟᱸᱜ ᱟᱞᱮᱥᱮᱫ ᱫᱚ ᱵᱟᱹᱱᱩᱜ ᱟᱠᱟᱜ-ᱟ᱾ ᱚᱱᱟ ᱠᱷᱟᱹᱛᱤᱨ ᱛᱮ ᱱᱚᱜ-ᱚ-ᱱᱚᱝᱠᱟ ᱥᱚᱢᱚᱥᱥᱟ ᱨᱮ, ᱟᱨ ᱪᱮᱫ?
ᱟᱞᱮ ᱥᱮᱫ ᱫᱚ ᱱᱚᱜᱼᱚᱭ ᱛᱚ ᱟᱞᱮ ᱥᱮᱫ ᱫᱚ ᱵᱟᱨᱚ ᱢᱟᱥ ᱜᱮ ᱪᱟᱥ ᱟᱞᱮ ᱥᱮᱫ ᱫᱚ᱾ ᱚᱱᱠᱟ ᱼᱼ ᱡᱚᱢᱟᱜ ᱧᱩᱣᱟᱜ ᱠᱚᱛᱮ ᱫᱚ ᱟᱱᱟᱜᱷᱟᱴᱟ ᱵᱟᱹᱱᱩᱜᱼᱟ ᱦᱟᱸᱜ᱾
ᱴᱟᱠᱟ ᱯᱩᱭᱥᱟᱹ ᱠᱚᱛᱮ ᱜᱮ ᱟᱞᱮ ᱥᱮᱫ ᱫᱚ ᱠᱟᱹᱴᱤᱡ ᱦᱟᱸᱜ ᱟᱱᱟᱴ ᱫᱚ ᱦᱩᱭᱩᱜ ᱜᱮᱭᱟ, ᱵᱟᱠᱷᱟᱱ ᱱᱚᱝᱠᱟ ᱪᱟᱥ ᱱᱤᱭᱟᱹ ᱡᱚᱢ ᱱᱤᱭᱟᱹ ᱠᱚᱛᱮ ᱫᱚ ᱟᱱᱟᱴ ᱠᱚᱫᱚ ᱵᱟᱝ ᱧᱮᱞᱚᱜᱼᱟ ᱟᱞᱮᱥᱮᱫ ᱫᱚ᱾
ᱩᱸ᱾
ᱟᱪᱪᱷᱟ ᱦᱚᱜᱼᱚᱭ ᱡᱮ ᱨᱚᱦᱚᱭ ᱠᱟᱹᱢᱤᱢ ᱞᱟᱹᱭ ᱠᱮᱫ, ᱛᱟᱦᱞᱮ ᱚᱱᱠᱟ ᱫᱚ ᱦᱟᱸᱜ ᱟ ᱠᱟᱹᱢᱤ ᱠᱚ ᱪᱮᱫ ᱞᱮᱠᱟ ᱪᱮᱫ ᱠᱚᱢ ᱵᱟᱰᱟᱭ?
ᱤᱧ ᱫᱚ ᱦᱟᱸᱜ ᱠᱟᱹᱢᱤ ᱫᱚ ᱩᱱᱟᱹᱜ ᱫᱚ ᱵᱟᱹᱧ ᱵᱟᱲᱟᱭᱟ᱾ ᱛᱚ ᱥᱤᱭᱚᱜ ᱠᱚᱫᱚ ᱵᱟᱹᱧ ᱵᱟᱲᱟᱭᱟ᱾ ᱟᱫᱚ ᱦᱩᱲᱩ ᱜᱮᱫ ᱥᱚᱢᱚᱭ ᱫᱚ ᱦᱩᱲᱩ ᱜᱮᱫ ᱠᱚᱫᱚᱧ ᱪᱟᱞᱟᱣ ᱵᱟᱲᱟᱜ ᱜᱮᱭᱟ᱾ ᱥᱤᱭᱚᱜ ᱠᱚ ᱠᱟᱹᱢᱤ ᱠᱚᱫᱚ ᱚᱱᱟ ᱵᱟᱹᱧ ᱜᱟᱱ ᱠᱟᱜᱼᱟ ᱪᱮᱫᱟᱱ ᱛᱮᱫ ᱟᱞᱮ ᱛᱚ ᱜᱟᱹᱭ ᱰᱟᱝᱨᱟ ᱠᱚᱦᱚᱸ ᱵᱟᱹᱱᱩᱜ ᱠᱚ ᱛᱟᱞᱮᱭᱟ᱾ ᱩᱱᱠᱩ ᱢᱮᱨᱚᱢ ᱵᱷᱤᱰᱤ ᱠᱚᱜᱮ ᱢᱮᱱᱟᱜ ᱠᱚᱣᱟ᱾ ᱥᱤᱢ ᱥᱩᱠ ᱠᱚ ᱜᱮᱭᱟ ᱟᱨ ᱜᱟᱹᱭ ᱰᱟᱝᱨᱟ ᱛᱚ ᱞᱟᱦᱟ ᱛᱮᱠᱚ ᱛᱟᱦᱮᱸ ᱠᱟᱱᱟ᱾ ᱟᱫᱚ ᱱᱮᱛᱟᱨ ᱫᱚ ᱵᱟᱞᱮ ᱟᱹᱥᱩᱞᱮᱫ ᱠᱚᱣᱟ ᱱᱮᱛᱟᱨ ᱢᱟ᱾ ᱱᱟᱱᱟ ᱦᱩᱱᱟᱹᱨ ᱪᱟᱥ ᱞᱟᱹᱜᱤᱫ, ᱢᱮᱥᱤᱱ ᱠᱚ ᱛᱩᱫ ᱠᱟᱱᱟ ᱮᱸ ᱱᱤᱛ ᱦᱳᱭ ᱢᱟ ᱴᱮᱠᱴᱟᱨ ᱵᱷᱚᱨᱥᱟ ᱜᱮ ᱴᱮᱠᱴᱟᱨ ᱛᱮ ᱩᱥᱟᱹᱨᱟ ᱪᱟᱥ ᱦᱩᱭᱩᱜᱭ ᱠᱟᱱ ᱛᱮ ᱚᱱᱟ ᱛᱮᱜᱮᱞᱮ ᱥᱤ ᱵᱟᱲᱟ ᱜᱚᱜ ᱮᱫ
ᱦᱮᱸ ᱟᱹᱰᱤ ᱵᱷᱟᱜᱤ ᱜᱮ ᱡᱮᱢᱚᱱ ᱞᱟᱦᱟ ᱛᱮᱫᱚ ᱦᱟᱸᱜ ᱚᱱᱠᱟ ᱴᱟᱠᱟ ᱯᱩᱭᱥᱟᱹ ᱠᱚ ᱟᱨ ᱠᱚ ᱵᱟᱝ ᱛᱟᱦᱮᱸ ᱠᱟᱱᱟ ᱞᱟᱦᱟ ᱨᱮᱫᱚ ᱱᱚᱝᱠᱟ ᱡᱟᱦᱟᱸ ᱱᱮᱛᱟᱨ ᱨᱮ ᱟᱭᱢᱟ ᱱᱟᱱᱟ ᱦᱩᱱᱟᱹᱨᱟᱜ ᱩᱰᱩᱠᱜᱚᱜ ᱠᱟᱱᱟ ᱚᱱᱠᱟ ᱦᱤᱥᱟᱹᱵ ᱛᱮ ᱞᱟᱦᱟ ᱫᱚ ᱦᱟᱸᱜ ᱚᱱᱠᱟ ᱰᱟᱝᱨᱤ ᱱᱟᱦᱮᱞ ᱛᱮᱜᱮ ᱠᱚ ᱥᱤ ᱵᱟᱲᱟᱭᱮᱫ ᱛᱟᱦᱮᱸᱜᱼᱟ,
ᱦᱮᱸ
ᱟᱫᱚ ᱱᱮᱛᱟᱨ ᱫᱚ ᱦᱟᱸᱜ ᱚᱝᱠᱟ, ᱴᱮᱠᱱᱳᱞᱚᱡᱤᱭᱟ ᱠᱚ ᱩᱰᱩᱠ ᱠᱟᱫᱟ ᱡᱮᱢᱚᱱ ᱴᱨᱟᱠᱴᱟᱨ ᱠᱚ ᱯᱟᱣᱟᱨ ᱴᱮᱞᱟᱨ ᱠᱚ ᱟᱨᱚ ᱟᱭᱢᱟ ᱞᱮᱠᱟᱱ ᱱᱟᱱᱟ ᱦᱩᱱᱟᱹᱨᱟᱜ ᱡᱚᱱᱛᱨᱚ ᱠᱚ ᱩᱰᱩᱠ ᱟᱠᱟᱱᱟ ᱚᱱᱠᱟ ᱫᱟᱨᱟᱭ ᱛᱮ ᱦᱟᱸᱜ, ᱢᱟᱹᱱᱢᱤ ᱠᱚ ᱦᱟᱸᱜ ᱱᱮᱛᱟᱨ ᱫᱚ ᱦᱟᱸᱜ ᱚᱞᱚᱜ ᱯᱟᱲᱦᱟᱣ ᱠᱟᱛᱮᱫ ᱠᱚ ᱠᱟᱹᱴᱤᱡ ᱠᱚ ᱥᱤᱠᱠᱷᱤᱛᱚ ᱠᱟᱱ ᱛᱮ ᱠᱚᱢ ᱥᱚᱢᱚᱭ ᱨᱮ ᱡᱟᱥ ᱛᱤ ᱠᱟᱹᱢᱤ ᱠᱚ ᱠᱷᱚᱡᱚᱜ ᱠᱟᱱᱟ ᱟᱨ ᱱᱟᱦᱮᱞ ᱛᱮ ᱥᱤ ᱞᱮᱠᱷᱟᱱ ᱫᱚ ᱦᱟᱸᱜ, ᱩᱸᱻ ᱚᱱᱟ ᱥᱤ ᱛᱮᱜᱮ ᱢᱤᱫ ᱵᱟᱨ ᱜᱷᱚᱱᱴᱟ ᱞᱟᱜᱟᱜᱼᱟ ᱟᱨ ᱴᱮᱠᱴᱟᱨ ᱫᱚ ᱚᱱᱠᱟ ᱫᱚ ᱵᱟᱝ ᱦᱟᱜ ᱚᱱᱠᱟ ᱫᱚ ᱠᱚᱢ ᱚᱠᱛᱚ ᱨᱮᱜᱮ ᱡᱟᱹᱥᱛᱤ ᱠᱟᱹᱢᱤ ᱧᱮᱞᱚᱜ-ᱟ ᱦᱟᱸᱜ, ᱪᱟᱥ ᱠᱟᱹᱢᱤ ᱦᱚᱸ ᱟᱹᱰᱤ ᱞᱚᱜᱚᱱ ᱦᱩᱭᱩᱜ-ᱟ,
ᱦᱮᱸ
ᱵᱮᱥ ᱛᱟᱦᱚᱞᱮ ᱫᱚ ᱦᱟᱸᱜ ᱱᱚᱜ-ᱚᱭ ᱛᱚᱯᱮ ᱞᱟᱹᱭ ᱠᱮᱫ ᱫᱚ ᱦᱟᱸᱜ ᱟᱨᱟᱢᱵᱚ ᱠᱟᱜ-ᱟ ᱯᱮ ᱦᱟᱸᱜ ᱵᱟᱝ,
ᱦᱮᱸ ᱟᱨᱟᱢᱵᱚ ᱠᱟᱜ ᱟᱞᱮ᱾ ᱡᱟᱦᱟᱸ ᱟᱞᱮ ᱥᱮᱫ ᱤᱧ ᱧᱮᱞ ᱮᱫᱟ ᱟᱨᱠᱤ᱾ ᱡᱟᱦᱟᱸ ᱞᱟᱦᱟᱛᱮ ᱪᱮᱫᱠᱟ ᱦᱟᱹᱠᱩ ᱠᱟᱴᱠᱚᱢ ᱠᱚ ᱫᱟᱜ ᱞᱮᱠᱷᱟᱡ ᱠᱚ ᱛᱩᱫᱩᱜ ᱠᱟᱱ ᱛᱟᱦᱮᱱᱟ ᱜᱚᱝᱜᱷᱟ ᱠᱚ ᱨᱚᱠᱚᱡ ᱠᱚ, ᱚᱱᱠᱟ ᱫᱚ ᱦᱟᱸᱜ ᱱᱮᱛᱟᱨ ᱫᱚ ᱱᱚᱜ-ᱚᱭ ᱪᱟᱞᱟᱣ ᱵᱟᱲᱟ ᱦᱩᱭᱱᱟ, ᱵᱟᱨᱯᱮ ᱫᱤᱱ ᱚᱱᱠᱟ ᱫᱚ ᱵᱟᱹᱧ ᱧᱮᱞ ᱞᱮᱫ ᱠᱚᱣᱟ ᱟᱯᱮ ᱥᱮᱫ ᱫᱚ ᱩᱱᱠᱩ ᱠᱚᱫᱚ ᱠᱚ ᱧᱟᱢᱚᱜ ᱠᱟᱱᱟ ᱥᱮ ᱵᱟᱝ?
ᱦᱮᱸ ᱟᱞᱮ ᱥᱮᱫ ᱫᱚ ᱩᱱᱠᱩ ᱠᱚᱫᱚ ᱦᱟᱸᱜ ᱢᱮᱱᱟᱜ᱾ ᱠᱚᱣᱟ ᱜᱮ ᱟᱫᱚ ᱞᱟᱦᱟ ᱞᱮᱠᱟ ᱞᱮᱠᱟᱛᱮ ᱡᱮᱢᱚᱱ ᱞᱟᱹᱭ ᱠᱮᱫ ᱞᱟᱦᱟ ᱫᱚ ᱦᱟᱸᱜ ᱡᱟᱹᱥᱛᱤ ᱧᱚᱜ ᱜᱮᱠᱚ ᱧᱟᱢᱚᱜ ᱠᱟᱱ ᱛᱟᱦᱮᱸᱜ-ᱟ, ᱟᱫᱚ ᱚᱱᱟ ᱚᱝᱥᱟ ᱛᱮ ᱦᱟᱸᱜ ᱱᱮᱛᱟᱨ ᱫᱚ ᱦᱟᱸᱜ ᱩᱱᱟᱹᱜ ᱫᱚ ᱠᱚᱢ ᱫᱷᱟᱨᱟ ᱜᱮᱠᱚ ᱧᱟᱢᱚᱜ ᱠᱟᱱᱟ,
ᱧᱟᱢ ᱫᱚᱠᱚ ᱧᱟᱢᱚᱜ ᱠᱟᱱᱟ ᱠᱚᱢ ᱫᱷᱟᱨᱟ ᱜᱮᱠᱚ ᱧᱟᱢᱚᱜ ᱠᱟᱱᱟ,
ᱱᱮᱛᱟᱨ ᱫᱚ ᱱᱟᱱᱟ ᱦᱩᱱᱟᱹᱨ ᱥᱟᱦᱟᱨ ᱵᱚᱱ ᱵᱮᱵᱚᱦᱟᱨᱮᱫ ᱠᱟᱱ ᱛᱟᱦᱮᱸ ᱡᱟᱹᱥᱛᱤ ᱯᱷᱚᱥᱚᱞ ᱠᱩ ᱦᱩᱭᱩᱜ ᱠᱟᱱ ᱛᱮ,
ᱩᱱᱟᱹᱜ ᱫᱚ ᱦᱟᱸᱜ ᱩᱱᱠᱩ ᱠᱚᱦᱚᱸ ᱵᱟᱹᱭ ᱵᱟᱹᱭ ᱛᱮᱜᱮ ᱠᱚ ᱟᱫᱚᱜ ᱠᱟᱱᱟ,
ᱦᱮᱸ ᱦᱮᱸ ᱦᱮᱸ ᱛᱟᱦᱚᱞᱮ ᱚᱱᱠᱟ ᱚᱲᱟᱜ ᱨᱮᱱᱟᱜ ᱠᱟᱹᱢᱤ ᱠᱚᱫᱚ ᱦᱟᱸᱜ ᱛᱚ ᱪᱮᱫ ᱠᱚ ᱦᱟᱸᱜ ᱵᱟᱲᱟᱭ ᱜᱮᱭᱟ
ᱚᱲᱟᱜ ᱨᱮᱱᱟᱜ ᱠᱟᱹᱢᱤ ᱵᱚᱞᱛᱮ ᱜᱮᱞᱮ ᱤᱧ ᱫᱚ ᱦᱟᱸᱜ ᱩᱱᱟᱹᱜ ᱫᱚ ᱵᱟᱹᱧ ᱵᱟᱲᱟᱭᱟ ᱤᱧ ᱫᱚ ᱠᱟᱹᱴᱤᱡ ᱠᱷᱚᱡ ᱜᱮ ᱵᱟᱨᱦᱮ ᱨᱮᱧ ᱛᱟᱦᱮᱸ ᱦᱮᱣᱟ ᱟᱠᱟᱱᱟ ᱵᱟᱨᱦᱮ ᱨᱮᱜᱤᱧ ᱛᱟᱦᱮᱸᱱᱟ, ᱥᱮ ᱱᱮᱛᱟᱨ ᱫᱚ ᱪᱷᱩᱴᱤ ᱠᱚ ᱧᱟᱢ ᱠᱟᱱᱛᱮ ᱚᱲᱟᱜ ᱥᱮᱫ ᱦᱮᱡ ᱠᱟᱛᱮᱫ᱾ ᱡᱟᱦᱟᱸ ᱠᱚᱨᱮᱧ ᱵᱟᱰᱟᱭᱟ ᱚᱱᱟ ᱠᱚᱜᱮ ᱚᱲᱟᱜ ᱨᱮᱧ ᱠᱟᱹᱢᱤ ᱜᱚᱲᱚ ᱟᱠᱚ ᱠᱟᱱᱟ ᱟᱨᱠᱤ ᱡᱟᱦᱟᱸ ᱠᱟᱹᱢᱤ ᱜᱟᱱ ᱫᱟ ᱛᱷᱚᱲᱟ ᱛᱷᱚᱲᱟ,
ᱟᱪᱷᱟ ᱟᱪᱷᱟ
ᱟᱢᱫᱚ ᱛᱤᱱᱟᱹᱜ ᱜᱟᱱᱮᱢ ᱠᱟᱹᱢᱤ ᱠᱚᱫᱟᱢ ᱵᱟᱲᱟᱭᱟ
ᱟᱫᱚ ᱦᱟᱸᱜ ᱟᱨ ᱤᱧ ᱫᱚ ᱦᱟᱸᱜ ᱚᱱᱠᱟ ᱫᱚ ᱦᱟᱸᱜ ᱵᱟᱡᱟᱨ ᱫᱤᱥᱚᱢ ᱠᱚᱨᱮᱜ ᱵᱟᱹᱧ ᱛᱟᱦᱮᱸ ᱵᱟᱲᱟᱜ-ᱟ ᱠᱤᱱᱛᱩ ᱟᱛᱳ ᱴᱚᱞᱟ ᱨᱮᱫᱚ ᱤᱧ ᱛᱟᱦᱮᱸ ᱵᱟᱲᱟᱣ ᱟᱠᱟᱜ-ᱟ ᱟᱫᱚ ᱠᱟᱹᱢᱤ ᱫᱚ ᱦᱟᱸᱜ ᱵᱟᱲᱟᱭ ᱫᱚ ᱯᱨᱟᱭ ᱜᱤᱧ ᱵᱟᱲᱟᱭᱟ ᱦᱟᱸᱜ ᱚᱱᱠᱟ ᱡᱮᱢᱚᱱ, ᱥᱟᱦᱟᱱ ᱯᱟᱲᱟᱜ ᱠᱚ ᱯᱟᱨᱠᱚᱢ ᱛᱮᱭ ᱠᱚ ᱦᱚᱛᱮ, ᱟᱸᱻ ᱚᱲᱟᱜ ᱚᱱᱟ ᱡᱟᱦᱟᱸ ᱮᱥᱵᱷᱮᱥᱴᱟᱨ ᱠᱚᱨᱮ ᱠᱟᱹᱢᱤ ᱚᱱᱟ ᱠᱚᱦᱚᱸ ᱛᱟᱯᱚᱨᱮ ᱟᱭᱢᱟ ᱚᱱᱠᱟᱧ ᱵᱟᱲᱟᱭ ᱜᱮᱭᱟ ᱡᱮᱢᱚᱱ ᱠᱩᱲᱤ ᱜᱤᱫᱽᱨᱟᱹ ᱦᱤᱥᱟᱹᱵ ᱞᱮᱠᱟᱛᱮ ᱠᱩᱲᱤ ᱜᱤᱫᱽᱨᱟᱹ ᱡᱟᱦᱟᱸ ᱫᱟᱠᱟ ᱩᱛᱩ ᱠᱚ ᱤᱥᱤᱱᱟ ᱚᱱᱠᱟ, ᱠᱚᱦᱚ ᱤᱧ ᱫᱚ ᱦᱟᱸᱜ ᱫᱟᱠᱟ ᱩᱛᱩ ᱤᱥᱤᱱ ᱠᱚᱧ ᱵᱟᱲᱟᱭ ᱜᱮᱭᱟ ᱾
ᱦᱟᱸᱻ
ᱚᱱᱟ ᱠᱚ ᱵᱟᱢ ᱥᱮᱬᱟ ᱠᱟᱜ ᱞᱮᱠᱷᱟᱱ ᱫᱷᱤᱱᱟᱹᱝ ᱦᱟᱯᱮᱱ ᱫᱤᱱᱨᱮ ᱱᱚᱣᱟ ᱠᱚ ᱱᱤᱡᱮ ᱛᱟᱞᱟᱨᱮ ᱟᱱᱟᱴ ᱠᱟᱹᱴᱤᱡ ᱥᱤᱨᱡᱟᱹᱜ-ᱟ ᱚᱱᱟ ᱦᱟᱸᱻ ᱚᱱᱟ ᱱᱩᱥᱟᱨ, ᱛᱮ ᱱᱤᱡᱮ ᱫᱚ ᱠᱟᱹᱢᱤ ᱠᱚᱫᱚ ᱦᱟᱸᱜ ᱥᱮᱬᱟ ᱵᱟᱲᱟ ᱦᱩᱭ ᱟᱠᱟᱱ ᱜᱮᱭᱟ ᱦᱟᱸᱜ ᱾ ᱾
ᱥᱮᱬᱟ ᱫᱚ ᱮᱠᱟᱞ, ᱱᱤᱭᱟᱹ ᱛᱮᱜᱮ ᱞᱟᱹᱠᱛᱤ ᱠᱟᱱᱟ ᱪᱮᱫᱟᱜ ᱴᱟᱺᱰᱤ ᱨᱮ ᱠᱟᱹᱢᱤ ᱨᱮ ᱞᱟᱜᱟᱜ ᱟᱨᱠᱤ ᱾ ᱡᱩᱫᱤ ᱚᱱᱟ ᱠᱚ ᱵᱟᱢ ᱥᱮᱬᱟ ᱠᱟᱜ ᱠᱷᱟᱱ ᱪᱤᱠᱟᱹᱛᱮᱢ ᱟᱹᱥᱩᱞᱚᱜᱼᱟ ᱾
ᱱᱤᱛᱚᱜ ᱵᱟᱝ ᱨᱮᱦᱚᱸ ᱦᱟᱯᱮᱱ ᱫᱤᱱ ᱡᱩᱫᱤ ᱚᱠᱛᱚ ᱠᱚ ᱩᱢᱮᱨ ᱠᱚ ᱦᱩᱭ ᱞᱮᱱᱠᱷᱟᱱ ᱜᱮ ᱦᱟᱸᱜ ᱵᱚᱱ ᱵᱟᱯᱞᱟ ᱡᱚᱝ ᱟᱦᱟᱸᱜ ᱛᱚᱠᱷᱚᱱ ᱫᱚ ᱦᱟᱸᱜ ᱱᱚᱣᱟ ᱠᱚ ᱠᱟᱹᱢᱤ ᱡᱩᱫᱤ ᱵᱟᱢ ᱥᱮᱬᱟ ᱟᱠᱟᱫᱼᱟ ᱫᱤᱱᱟᱹᱝ ᱫᱚ ᱦᱟᱸᱜ ᱚᱠᱚᱭ ᱮ ᱠᱟᱹᱢᱤᱭᱟ ᱦᱟᱸᱜ ᱾
ᱦᱩᱸ,
ᱟᱪᱪᱷᱟ ᱱᱚᱜᱼᱚᱭ ᱡᱷᱟᱸᱧ ᱤᱧ ᱞᱟᱹᱭ ᱠᱮᱫᱟ ᱛᱟᱦᱚᱞᱮ, ᱟᱢ ᱫᱚ ᱦᱟᱸᱜ ᱱᱚᱝᱠᱟ ᱰᱟᱸᱜᱩᱣᱟᱹ ᱜᱮ ᱢᱮᱱᱟᱜ ᱵᱮᱤᱱᱟ ᱥᱮ ᱦᱟᱸᱜ ᱚᱠᱟᱢ ᱩᱸᱜ, ᱪᱮᱫ ᱠᱚ ᱞᱟᱹᱭᱟ ᱡᱳᱲ ᱵᱟᱲᱟ ᱟᱠᱟᱱᱟ ᱵᱤᱱ ᱦᱟᱸᱜ ᱾
ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱼᱟ ᱟᱹᱞᱤᱧ ᱫᱚ . ᱤᱧᱫᱚ ᱱᱤᱛᱚᱜ ᱫᱚ ᱦᱟᱸᱜ ᱰᱟᱹᱜᱩᱣᱟᱹ ᱜᱮ ᱢᱤᱱᱟ. ᱧ ᱦᱟᱛᱟᱸᱲ ᱟᱠᱟᱹᱫᱤᱧᱟ ᱾ ᱚᱱᱠᱟ ᱵᱟᱹᱦᱩ ᱠᱚᱫᱚ ᱧᱟᱢ ᱵᱟᱝ ᱦᱩᱭ ᱟᱠᱟᱱᱟ, ᱟᱫᱚ ᱧᱟᱢ ᱠᱚ ᱦᱩᱭᱩᱜᱼᱟ ᱦᱟᱸᱜ ᱵᱟᱹᱭ ᱵᱟᱹᱭ ᱛᱮ,
ᱦᱮ
ᱟᱢ ᱫᱚ ᱛᱚᱵᱮ ᱰᱟᱺᱜᱩᱣᱟ ᱜᱮ ᱥᱮ ᱵᱟᱯᱞᱟᱣ ᱟᱠᱟᱱᱟ ᱟᱨᱠᱤ,
ᱦᱮᱸᱻ ᱤᱧ ᱦᱚᱸ ᱚᱱᱠᱟ ᱰᱟᱺᱜᱩᱣᱟᱹ ᱜᱮ ᱚᱠᱛᱚ ᱠᱚ ᱩᱢᱮᱨ ᱠᱚ ᱵᱟᱝ ᱦᱩᱭ ᱟᱠᱟᱱ ᱛᱟᱦᱮᱸ ᱟᱫᱚ ᱚᱱᱟ ᱠᱚᱫᱚ ᱦᱟᱸᱜ ᱾ ᱪᱚᱨᱪᱟ ᱠᱚᱫᱚ ᱵᱟᱭ ᱜᱟᱱᱚᱜᱼᱟ ᱯᱚᱨᱮ ᱯᱚᱨᱮ ᱛᱮ ᱚᱱᱟ ᱠᱚᱫᱚ ᱧᱮᱞ ᱦᱩᱭᱩᱜᱼᱟ ᱾ ᱩᱢᱮᱨ ᱠᱚ ᱦᱩᱭ ᱞᱮᱱᱠᱷᱟᱱ ᱜᱮ ᱱᱤᱡᱮ ᱛᱮᱜᱮ ᱦᱟᱸᱜ ᱚᱱᱟ ᱠᱚᱫᱚ ᱤᱭᱟᱹᱼᱟ᱾ ᱱᱤᱛᱚᱜ ᱫᱚ ᱦᱟᱸᱜ ᱦᱟᱸᱜ ᱱᱚᱝᱠᱟ ᱢᱤᱱᱟᱹᱧ ᱜᱮᱭᱟ ᱦᱟᱸᱜ ᱚᱲᱟᱜ ᱠᱚᱨᱮ ᱜᱮ ᱦᱟᱸᱜ ᱡᱚᱢ ᱵᱟᱲᱟ ᱦᱩᱭᱩᱜ ᱠᱟᱱᱟ ᱠᱟᱹᱢᱤ ᱵᱟᱲᱟᱠᱚ ᱱᱤᱛᱚᱝᱼᱟᱜ ᱪᱟᱥ ᱠᱟᱹᱢᱤ ᱠᱚᱛᱮ ᱦᱟᱸᱜ, ᱟᱹᱰᱤ ᱱᱟᱯᱟᱭ ᱟᱪᱪᱷᱟ᱾ ᱱᱤᱛᱚᱜ ᱫᱚ ᱛᱟᱦᱚᱞᱮ ᱚᱠᱟᱥᱮᱫ ᱨᱮ ᱦᱟᱸᱜ ᱦᱮᱱᱟᱢᱟ ᱟᱛᱳ ᱴᱚᱞᱟ ᱨᱮ ᱥᱮ ᱵᱟᱡᱟᱨ ᱫᱤᱥᱚᱢ ᱠᱚ ᱥᱮᱫ ᱨᱮ ᱢᱮᱱᱟᱢᱟ ᱾
ᱤᱧ ᱫᱚ ᱡᱟᱹᱥᱛᱤ ᱫᱚᱧ ᱛᱟᱦᱮᱱ ᱜᱮᱭᱟ ᱦᱟᱸᱜ ᱵᱟᱡᱟᱨ ᱫᱤᱥᱚᱢ ᱠᱚᱨᱮ ᱜᱮ ᱟᱫᱚ, ᱱᱤᱛᱚᱜ ᱫᱚ ᱟᱛᱳ ᱴᱚᱞᱟ ᱨᱮᱜᱮᱧ ᱦᱮᱡ ᱟᱠᱟᱱᱟ ᱜᱚᱢᱠᱮ
ᱴᱷᱤᱠ ᱴᱷᱤᱠ
ᱟᱛᱳ ᱴᱚᱞᱟ ᱨᱮᱜᱮ ᱱᱤᱛᱚᱜ ᱫᱚᱧ ᱛᱟᱦᱮᱱ ᱠᱟᱱᱟ ᱾
ᱟᱪᱪᱷᱟ ᱱᱚᱭᱼᱮᱢ ᱞᱟᱹᱭ ᱠᱮᱫ ᱛᱟᱦᱚᱞᱮ ᱟᱢ ᱫᱚ ᱦᱟᱸᱜ ᱟᱛᱳ ᱴᱚᱞᱟ ᱨᱮ ᱢᱚᱸᱡᱽᱢ ᱵᱩᱡᱷᱟᱹᱣᱟ ᱥᱮ ᱱᱚᱝᱠᱟ ᱦᱟᱸᱜ, ᱵᱟᱡᱟᱨ ᱥᱚᱦᱚᱨ ᱠᱚᱨᱮ ᱜᱮ ᱠᱟᱹᱴᱤᱡ ᱢᱚᱡᱽᱮᱢ ᱵᱩᱡᱷᱟᱹᱣᱟ ᱾
ᱟᱛᱳ ᱴᱚᱞᱟ ᱨᱮᱦᱚᱸ ᱢᱚᱸᱡᱽ ᱜᱮ ᱵᱩᱡᱷᱟᱹᱜᱼᱟ ᱟᱫᱚ ᱡᱟᱹᱥᱛᱤ ᱫᱚ ᱵᱟᱡᱟᱨ ᱛᱟᱞᱟᱨᱮ ᱛᱟᱦᱮᱸ ᱦᱮᱣᱟ ᱥᱮ ᱟᱫᱚ ᱵᱟᱡᱟᱨ ᱛᱟᱞᱟᱨᱮ ᱛᱟᱦᱮᱸ ᱠᱟᱛᱮ ᱦᱚᱸ ᱚᱸᱰᱮ ᱦᱚᱸ ᱵᱷᱟᱮᱜ ᱜᱮᱧ ᱵᱩᱡᱷᱟᱹᱣᱟ ᱤᱧ ᱫᱚ ᱵᱟᱱᱟᱨ ᱡᱟᱭᱜᱟ ᱨᱮᱜᱮ ᱢᱚᱡᱽ ᱜᱮᱧ ᱵᱩᱡᱷᱟᱹᱣᱟ ᱟᱨᱠᱤ ᱾ ᱟᱢ ᱡᱮ ᱱᱚᱜᱼᱚᱭ ᱮᱢ ᱞᱟᱹᱭ ᱠᱮᱫ ᱡᱮ ᱵᱟᱡᱟᱨ ᱫᱤᱥᱚᱢ ᱠᱚᱨᱮ ᱵᱟᱢ ᱛᱟᱦᱮᱸ ᱵᱟᱲᱟ ᱟᱠᱟᱱᱟ ᱾ ᱟᱛᱳ ᱴᱚᱞᱟ ᱠᱚᱨᱮ ᱜᱮ ᱵᱮᱥᱮᱢ ᱛᱟᱦᱮᱸ ᱠᱟᱱᱟ ᱟᱫᱚ ᱪᱤᱠᱟᱹ ᱵᱟᱡᱟᱨ ᱠᱚᱨᱮ ᱛᱟᱦᱮᱸ ᱤᱭᱟᱹ ᱢᱚᱱᱮ ᱵᱟᱲᱟ ᱟᱢᱟ ᱥᱮ ᱵᱟᱝ?
ᱟᱢ ᱫᱚ ᱛᱟ ᱯᱚᱨᱮ ᱛᱟᱦᱮᱸ ᱫᱚ ᱦᱟᱸᱜ, ᱟᱨ ᱱᱤᱡᱮ ᱫᱚ ᱚᱱᱠᱟ ᱠᱟᱹᱴᱤᱡ ᱩᱢᱮᱨ ᱠᱷᱚᱱ ᱜᱮ ᱟᱛᱳ ᱴᱚᱞᱟ ᱠᱚᱨᱮ ᱛᱟᱦᱮᱸ ᱵᱟᱲᱟ ᱦᱩᱭ ᱟᱠᱟᱱᱟ ᱾ ᱩᱱᱟᱹᱜ ᱫᱚ ᱢᱚᱱᱮ ᱫᱚ ᱵᱟᱝ ᱪᱟᱞᱟᱜ ᱜᱮᱭᱟ ᱵᱟᱡᱟᱨ ᱠᱚᱨᱮ ᱛᱟᱦᱮᱸ ᱫᱚ ᱟᱛᱳ ᱴᱚᱞᱟᱨᱮ ᱡᱟᱦᱟᱸ ᱞᱮᱠᱟ ᱾ ᱜᱟᱛᱮ ᱟᱨ ᱟᱨᱩᱥᱟ ᱛᱟᱦᱮᱸ ᱦᱩᱭᱩᱜᱼᱟ ᱚᱱᱠᱟ ᱫᱚ ᱦᱟᱸᱜ ᱢᱟᱱᱮ ᱵᱷᱟᱹᱜᱤ ᱵᱟᱞᱤᱧ ᱵᱩᱡᱷᱟᱹᱣᱟ ᱵᱟᱡᱟᱨ ᱫᱤᱥᱚᱢ ᱠᱚᱨᱮ ᱫᱚ ᱟᱨᱠᱤ
ᱦᱟ
ᱡᱚᱴᱟᱣ ᱠᱚᱥᱟᱜ ᱥᱮᱛᱟᱜ ᱯᱮᱭᱟᱨ ᱨᱮ ᱡᱮᱢᱚᱱ ᱱᱚᱜᱼᱚᱭ ᱫᱟᱹᱛᱟᱹᱱᱤ ᱥᱟᱯᱷᱟ ᱡᱚᱴᱟᱣ ᱠᱚᱥᱟᱜ ᱫᱟᱲᱟᱱ ᱦᱟᱱᱛᱮ ᱱᱟᱛᱮ ᱪᱟᱞᱟᱜ ᱠᱟᱹᱛᱮᱡ ᱚᱱᱟᱜᱮ ᱟᱹᱞᱤᱧ ᱫᱚ ᱚᱰᱤ ᱵᱷᱟᱹᱜᱤ ᱞᱤᱧ ᱵᱩᱡᱷᱟᱣ-ᱟ᱾
ᱟᱸᱪᱪᱷᱟ ᱾
ᱟᱹᱰᱤ ᱱᱟᱯᱟᱭ ᱟᱹᱰᱤ ᱟᱢ ᱥᱟᱜ ᱨᱚᱯᱚᱲ ᱠᱟᱛᱮ ᱟᱹᱰᱤ ᱢᱚᱡᱽ ᱵᱩᱡᱷᱟᱹᱣ ᱮᱱᱟ ᱾
ᱤᱧᱦᱚᱸ ᱟᱢ ᱥᱟᱶ ᱨᱚᱯᱚᱲ ᱠᱟᱛᱮᱫ ᱟᱹᱰᱤ ᱨᱟᱹᱥᱠᱟᱹᱧ ᱵᱩᱡᱷᱟᱹᱣ ᱠᱮᱫᱼᱟ ᱾
ᱟᱨᱚ ᱱᱚᱜᱼᱚᱭ ᱛᱚ ᱚᱠᱛᱚ ᱠᱚ ᱦᱩᱭ ᱪᱟᱞᱟᱜ ᱠᱟᱱᱟ ᱾ ᱟᱨᱚ ᱥᱚᱢᱚᱭ ᱠᱚ ᱱᱚᱝᱠᱟ ᱛᱟᱦᱮᱸ ᱞᱮᱱᱠᱷᱟᱱ ᱨᱚᱯᱚᱲ ᱵᱟᱲᱟᱜ ᱟᱞᱟᱝ ᱫᱩᱠ ᱥᱩᱠᱷ
ᱩᱸ ᱥᱚᱢᱚᱭ ᱠᱚ ᱧᱟᱢ ᱠᱟᱛᱮᱜ ᱟᱨᱦᱚᱸ ᱞᱟᱝ ᱨᱚᱯᱚᱲᱟ ᱾
ᱟᱨ ᱱᱚᱼᱚᱭ ᱛᱚ ᱱᱟᱯᱟᱭ ᱨᱮᱜᱮ ᱛᱚ ᱛᱟᱦᱮᱱ ᱵᱤᱱ᱾
ᱦᱮᱸ ᱢᱟ ᱛᱚᱵᱮ ᱟᱵᱮᱱ ᱦᱚᱸ ᱱᱟᱯᱟᱭ ᱜᱮ ᱛᱟᱦᱮᱱ ᱵᱮᱱ᱾
ᱟᱹᱞᱤᱧ ᱦᱚᱸ ᱱᱟᱯᱟᱭ ᱨᱮᱞᱤᱧ ᱛᱟᱦᱮᱱᱟ ᱟᱨᱚ ᱱᱚᱝᱠᱟ ᱥᱚᱢᱚᱭ ᱚᱠᱛᱚ ᱦᱩᱭ ᱞᱮᱱ ᱠᱷᱟᱱ ᱞᱟᱝ ᱨᱚᱯᱚᱲᱟ ᱞᱟᱝ
ᱦᱟᱻ